ᱦᱮᱞᱳᱼᱼ
ᱟᱸᱡᱚᱢ ᱮᱫᱟ ᱵᱮᱱ ᱦᱮᱞᱳᱼᱼ ᱵᱟᱝ ᱟᱸᱡᱚᱢᱚᱜ ᱠᱟᱱ ᱛᱟᱵᱮᱱᱟ ᱨᱚᱲ ᱦᱮᱞᱳᱼᱼ ᱵᱟᱝ ᱟᱸᱡᱚᱢᱚᱜ ᱠᱟᱱᱟ, ᱦᱮᱰᱯᱷᱳᱱ ᱵᱮᱱ ᱞᱟᱜᱟᱣ ᱠᱟᱜᱼᱟ ᱥᱮ ᱪᱮᱫ?
ᱚ ᱵᱚᱱᱫᱚ ᱠᱟᱫᱟᱭ
ᱦᱳᱭ ᱱᱤᱛᱚᱜ ᱟᱸᱡᱚᱢᱚᱜ ᱠᱟᱱᱟ ᱵᱮᱥᱛᱮ ᱨᱚᱲ ᱟᱸᱡᱚᱢ ᱦᱚᱪᱚᱭ ᱵᱮᱱ᱾ ᱟᱵᱮᱱᱟᱜ ᱦᱳᱭ ᱥᱮ ᱛᱷᱚᱲᱟ ᱦᱳᱭ ᱱᱤᱛᱚᱜ ᱟᱸᱡᱚᱢᱚᱜ ᱠᱟᱱᱟ᱾ ᱟᱹᱞᱤᱧᱟᱜ ᱵᱮᱱ ᱟᱸᱡᱚᱢᱮᱫᱼᱟ?
ᱦᱳᱭ ᱦᱳᱭ ᱟᱸᱡᱚᱢ ᱫᱟᱞᱤᱧ, ᱦᱮᱸ ᱟᱸᱡᱚᱢ ᱫᱟᱞᱤᱧ, ᱟᱹᱵᱤᱱᱟᱜ ᱨᱚᱲ ᱴᱷᱤᱠ ᱜᱮᱞᱤᱧ ᱟᱸᱡ
ᱦᱳᱭ ᱛᱚ ᱪᱮᱫ ᱱᱤᱭᱟᱹ? ᱪᱮᱫ ᱱᱤᱭᱟᱹᱞᱟᱝ ᱨᱚᱯᱚᱲᱟ?
ᱟᱪᱪᱷᱟ ᱟᱪᱪᱷᱟ ᱱᱤᱛᱚᱜ ᱫᱚ ᱦᱟᱸᱜ ᱚᱱᱟᱫᱚ ᱠᱟᱹᱢᱤ ᱥᱮ ᱠᱟᱹᱢᱤ ᱠᱟᱹᱥᱱᱤ ᱠᱚ ᱤᱫᱤ ᱠᱟᱛᱮᱫ
ᱪᱮᱫ ᱞᱮᱠᱟ ᱵᱤᱱ ᱞᱟᱹᱭ ᱠᱮᱫᱼᱟ?
ᱥᱮ ᱪᱮᱫ ᱞᱮᱠᱟ ᱠᱟᱹᱢᱤ ᱠᱟᱹᱥᱱᱤ ᱠᱚ ᱤᱫᱤ ᱠᱟᱛᱮᱜ?
ᱦᱳᱭ ᱠᱟᱹᱢᱤ ᱠᱚᱢᱟ ᱦᱮᱸ ᱟᱨ ᱵᱟᱝᱠᱷᱟᱱ ᱟ ᱯᱚᱨᱚᱵᱽ ᱠᱚ ᱱᱤᱭᱟᱹ ᱞᱟᱝ ᱨᱚᱯᱚᱲᱟ?
ᱦᱳᱭ ᱜᱟᱱᱚᱜ ᱜᱮᱭᱟ᱾
ᱦᱳᱭ ᱛᱚᱵᱮ ᱠᱟᱹᱴᱤᱡ ᱞᱟᱹᱭ ᱵᱤᱱ᱾ ᱟᱯᱮ ᱥᱮᱱ ᱪᱮᱫ ᱞᱮᱠᱟ ᱯᱮ ᱢᱟᱱᱟᱣ ᱵᱟᱛᱟᱣ ᱛᱟᱦᱮᱱᱟ ᱥᱚᱦᱨᱟᱭ ᱠᱚ ᱵᱟᱦᱟ ᱠᱚ ᱢᱟᱜᱽᱢᱚᱬᱮ ᱠᱚ᱾
ᱦᱮᱸ ᱟᱞᱮᱥᱮᱫ ᱫᱚ ᱦᱟᱜ ᱯᱚᱨᱚᱵᱽ ᱠᱚᱫᱚ ᱡᱮᱢᱚᱱ ᱥᱟᱠᱨᱟᱛ ᱨᱮᱱᱟᱜ ᱯᱚᱨᱚᱵᱽ ᱜᱮ ᱡᱩᱫᱤᱧ ᱞᱟᱹᱭᱟ᱾ ᱚᱱᱟ ᱠᱚᱫᱚ ᱱᱚᱝᱠᱟ ᱠᱚ ᱢᱟᱱᱟᱣ ᱟᱠᱟᱜᱼᱟ ᱦᱟᱸᱜ᱾ ᱯᱮ ᱢᱟᱦᱟ ᱫᱷᱩᱨᱤᱭᱟᱹ ᱠᱚ ᱢᱟᱱᱟᱣᱟ᱾ᱟᱹᱰᱤ ᱡᱟᱰᱮ ᱡᱚᱢᱚᱠ ᱠᱚ ᱢᱟᱱᱟᱣ ᱟᱠᱚ ᱦᱟᱸᱜ᱾ ᱟᱫᱚ ᱯᱳᱭᱞᱳ ᱫᱚ ᱱᱚᱝ ᱠᱟᱜ ᱠᱟᱱᱟ ᱡᱚᱢ ᱮᱦᱚᱵ ᱫᱤᱱ ᱨᱮ ᱤᱱᱟᱹ ᱦᱤᱞᱳᱜ ᱫᱚ ᱵᱷᱳᱨ ᱵᱷᱳᱨ ᱛᱮ ᱥᱩᱠᱨᱤ ᱠᱚ ᱜᱚᱡ ᱠᱚᱣᱟ ᱠᱚ ᱦᱮᱸ᱾ ᱤᱱᱟᱹ ᱛᱟᱭᱚᱢ ᱚᱱᱟ ᱡᱤᱞ ᱠᱚᱠᱚ ᱯᱨᱚᱛᱤᱴᱤ ᱚᱲᱟᱜ ᱨᱮᱠᱚ ᱠᱤᱨᱤᱧ ᱟᱹᱜᱩ ᱡᱚᱱᱚᱜ ᱟᱠᱚ᱾ ᱟᱨ ᱥᱮᱛᱟᱜ ᱠᱷᱚᱱ ᱛᱤᱠᱤᱱ ᱛᱮᱫᱚ ᱚᱱᱟ ᱜᱮᱫ ᱠᱚᱫ ᱠᱟᱛᱮᱫ ᱚᱱᱟ ᱨᱮᱰᱤᱭᱟ ᱠᱚ ᱦᱟᱜ᱾ ᱛᱷᱟᱯᱲᱟ ᱯᱤᱴᱷᱟᱹ ᱞᱟᱹᱜᱤᱫ ᱛᱮ, ᱟᱫᱚ ᱛᱤᱠᱤᱱ ᱥᱮᱫ ᱠᱚᱨᱮ ᱠᱷᱟᱱ ᱜᱮ ᱟᱫᱚ ᱠᱩᱲᱤ ᱦᱚᱯᱚᱱ ᱮᱦᱚᱵ ᱛᱟᱦᱮᱸᱱᱟᱠᱚ᱾ ᱩᱱᱠᱩ ᱫᱚ ᱚᱱᱟ ᱦᱚᱞᱚᱝ ᱠᱚ ᱟᱛᱮᱫ, ᱡᱟᱦᱟᱸ ᱛᱤᱱᱟᱹᱜ ᱚᱱᱟ ᱠᱚ ᱛᱟᱦᱮᱸᱱᱟ᱾ ᱦᱚᱞᱩᱫ ᱠᱚ ᱡᱟ ᱢᱟᱹᱨᱤᱪ ᱠᱚ ᱚᱱᱟᱛᱮ ᱢᱤᱫᱴᱷᱮᱱ ᱠᱟᱛᱮᱫ ᱚᱱᱟ ᱯᱤᱴᱷᱟᱹ ᱠᱚ ᱵᱮᱱᱟᱣ ᱟᱛᱮ ᱥᱟᱠᱟᱢ ᱨᱮᱠᱚ ᱥᱟᱵ ᱵᱟᱲᱟᱭᱟ ᱥᱟᱨᱡᱚᱢ ᱥᱟᱠᱟᱢ ᱨᱮ ᱥᱮᱻ ᱚᱱᱟ ᱨᱮ ᱢᱤᱫᱴᱟᱝ ᱯᱨᱤᱛᱷᱟᱹ ᱥᱟᱯᱷᱟ ᱯᱤᱛᱷᱟᱹ ᱵᱮᱱᱟᱣ ᱠᱟᱛᱮ ᱫᱤᱭᱮ ᱟᱫᱚ ᱚᱱᱟ ᱞᱚᱞᱚ ᱟᱠᱟᱱ ᱠᱟᱨᱟᱦᱤ ᱨᱮ ᱚᱱᱟ ᱨᱮᱠᱚ ᱡᱚᱜ ᱢᱤᱫᱴᱟᱝ ᱠᱚ ᱨᱟᱯᱟᱜᱟᱠᱚ ᱥᱮ ᱢᱤᱫᱴᱟᱝ ᱫᱚᱠᱚ ᱨᱚ-ᱨᱚᱭᱟᱠᱚ ᱾ ᱤᱱᱟᱹ ᱛᱟᱭᱚᱢ ᱟᱫᱚ ᱚᱱᱟᱫᱚ ᱵᱚᱸᱜᱟ ᱴᱷᱮᱱ ᱠᱚ ᱮᱢ ᱵᱟᱲᱟᱭᱟᱠᱚ ᱫᱤᱭᱮ ᱦᱟᱺᱰᱤ ᱠᱚᱠᱚ ᱪᱚᱰᱚᱨ ᱵᱟᱲᱟᱭᱟ ᱤᱱᱟᱹᱛᱟᱭᱚᱢ ᱚᱱᱟ ᱠᱚ ᱡᱚᱢ ᱦᱟᱯᱟᱴᱤᱧ ᱡᱚᱝ-ᱟᱸᱠᱚ᱾ ᱟᱨ ᱤᱱᱟᱹ ᱦᱤᱞᱳᱜ ᱡᱟᱦᱟᱸ ᱧᱤᱫᱟᱹ ᱵᱮᱲᱟ ᱦᱳᱭᱳᱜ ᱠᱟᱱ ᱫᱚ ᱚᱱᱟ ᱢᱤᱫ ᱫᱤᱱ ᱫᱚ ᱠᱷᱚᱱ ᱥᱮ ᱦᱤᱞᱳᱜ ᱫᱚᱠᱚ ᱮᱱᱮᱡ ᱥᱮᱨᱮᱭᱟᱠᱚ ᱢᱮᱱᱫᱚ ᱥᱟᱠᱨᱟᱛ ᱥᱩᱨᱩᱜ ᱨᱮᱱᱟᱜ ᱡᱟᱦᱟᱸ ᱥᱮᱨᱮᱧ ᱠᱚ ᱨᱟᱦᱟᱭ ᱚᱱᱟ ᱠᱚ ᱠᱷᱚᱱ ᱢᱤᱫ ᱫᱤᱱ ᱫᱚ ᱥᱮᱨᱮᱧ ᱟᱸᱜᱟᱭᱟ ᱦᱮᱸᱥᱮ, ᱟᱨ ᱟᱯᱮ ᱥᱮᱫ ᱫᱚ ᱚᱠᱟ ᱞᱮᱠᱟ ᱱᱚᱣᱟ ᱫᱤᱱ ᱦᱤᱞᱳᱜ ᱫᱚ?
ᱦᱳᱭ ᱟᱞᱮ ᱥᱮᱫ ᱫᱚ ᱞᱤᱧ ᱞᱟᱹᱭ ᱠᱷᱟᱡ ᱫᱚ ᱥᱚᱦᱚᱨᱟᱭ ᱞᱮ ᱢᱮᱱᱟ ᱟᱞᱮ ᱫᱚ, ᱡᱟᱸᱦᱟ ᱟᱵᱮᱱ ᱥᱟᱠᱨᱟᱛ ᱢᱚᱛᱚ ᱵᱮᱱ ᱞᱟᱹᱭ ᱠᱮᱜᱼᱟ᱾
ᱦᱩᱸ
ᱟᱨ ᱦᱳᱭ ᱟᱨ ᱟᱞᱤᱧ ᱫᱚ ᱞᱤᱧ ᱞᱟᱹᱭ ᱮᱜ-ᱠᱟᱱᱟ ᱱᱟᱜ ᱥᱚᱦᱚᱨᱟᱭ ᱡᱟᱸᱦᱟ ᱟᱞᱮ ᱥᱮᱱ ᱫᱚ ᱢᱚᱸᱬᱮ ᱥᱤᱧ, ᱢᱚᱸᱬᱮ ᱧᱤᱫᱟᱹ ᱠᱚ ᱞᱟᱹᱭᱟ ᱡᱟᱸᱦᱟ ᱫᱚ ᱢᱚᱸᱬᱮ ᱫᱤᱱ ᱫᱷᱟᱹᱨᱤᱡ ᱞᱮ ᱢᱟᱱᱟᱣ ᱛᱟᱦᱮᱸᱱᱟ ᱦᱳᱭ ᱥᱮ, ᱡᱟᱸᱦᱟ ᱫᱚ ᱱᱟᱦᱟᱸᱜ ᱯᱳᱭᱞᱳ ᱫᱤᱱ ᱫᱚ ᱱᱟᱦᱟᱸᱜ ᱩᱢᱞᱮ ᱢᱮᱛᱟᱜᱼᱟ᱾ ᱟᱨ ᱩᱢ ᱫᱤᱱ ᱫᱚ ᱦᱩᱭᱩᱜ ᱠᱟᱱᱟ ᱱᱟᱦᱟᱸᱜ ᱟᱢ ᱩᱢ ᱵᱟᱲᱟ ᱠᱟᱛᱮᱫ ᱜᱮ ᱩᱛᱩ ᱪᱚᱸᱫᱟ ᱢᱟᱱᱮ ᱫᱟᱠᱟ ᱪᱚᱸᱫᱟ ᱠᱚ ᱡᱟᱸᱦᱟ ᱱᱟᱜ ᱜᱮ ᱢᱟᱱᱮ ᱪᱚᱸᱫᱟ ᱠᱚ ᱡᱟᱦᱟᱸ ᱦᱩᱭᱩᱜ-ᱟ ᱦᱟᱸᱜ ᱤᱥᱤᱱ ᱵᱟᱲᱟᱭ ᱠᱚ ᱚᱱᱟ ᱫᱚ ᱩᱢ ᱠᱟᱛᱮᱜ ᱜᱮ ᱱᱟᱦᱟᱜ ᱩᱢ ᱠᱟᱛᱮᱜ ᱜᱮ ᱥᱟᱱᱟᱢᱟᱜ ᱪᱮᱠᱟᱹᱭ ᱦᱩᱭᱩᱜ-ᱟ ᱟᱨ ᱡᱚᱜ ᱜᱩᱨᱤᱡ ᱠᱚ ᱮᱱ ᱦᱤᱞᱳᱜ ᱫᱚ ᱦᱩᱭᱩᱜ ᱛᱟᱞᱮᱭᱟ ᱟᱨ ᱡᱮᱢᱚᱱ ᱟᱹᱭᱩᱵ ᱵᱮᱞᱟ ᱞᱤᱧ ᱞᱟᱹᱭᱟ ᱛᱚ ᱦᱟᱸᱜ ᱠᱚᱲᱟ ᱜᱤᱫᱽᱨᱟᱹ ᱠᱚᱫᱚ ᱱᱟᱦᱟᱜ ᱜᱚᱴ ᱴᱟᱺᱰᱤ ᱠᱩ ᱪᱟᱞᱟᱜ-ᱟ ᱡᱟᱦᱟᱸ ᱵᱚᱱ ᱞᱟᱹᱭᱟ ᱜᱚᱲ ᱯᱩᱡᱟᱹ ᱦᱩᱭᱩᱜ-ᱟ ᱦᱳᱭ ᱥᱮ ᱡᱟᱦᱟᱸ ᱜᱟᱹᱭ ᱰᱟᱝᱨᱤ ᱟᱨ ᱥᱤᱢ ᱵᱤᱞᱤ ᱠᱚ ᱞᱮᱵᱮᱫ ᱦᱚᱪᱚ ᱠᱚ ᱫᱚ ᱚᱱᱠᱟ ᱦᱩᱭᱩᱜ-ᱟ ᱟᱯᱮ ᱥᱮᱱ?
ᱦᱩᱸ ᱦᱩᱭᱩᱜ ᱜᱮ
ᱦᱳᱭ ᱟᱨ ᱤᱱᱟᱹ ᱮᱱ ᱦᱤᱞᱳᱜ ᱫᱚ ᱦᱟᱸᱜ ᱟᱫᱚ ᱜᱟᱹᱭ ᱡᱟᱜᱟᱣ ᱦᱩᱭᱩᱜ-ᱟ ᱟᱫᱚ ᱤᱱ ᱦᱤᱞᱳᱜ ᱠᱷᱚᱱ ᱮᱦᱚᱵ ᱮᱱᱟ ᱟᱨ ᱫᱚᱥᱟᱨ ᱦᱤᱞᱳᱜ ᱫᱚ ᱱᱟᱦᱟᱸᱜ ᱵᱚᱸᱜᱟ ᱫᱚᱥᱟᱨ ᱫᱤᱱ ᱫᱚᱞᱮ ᱢᱮᱱᱟ ᱛᱮᱥᱟᱨ ᱫᱤᱱ ᱫᱚ ᱦᱟᱸᱜ ᱠᱷᱩᱱᱴᱟᱹᱣ ᱞᱮ ᱢᱮᱱᱟ ᱟᱨ ᱚᱱᱟ ᱠᱷᱚᱡ ᱫᱚᱥᱟᱨ ᱫᱤᱱ ᱫᱚ ᱦᱟᱸᱜ ᱞᱮ ᱢᱮᱱᱟ ᱟᱨ ᱡᱟᱞᱮ ᱟᱨ ᱚᱱᱟ ᱠᱷᱚᱡ ᱫᱚᱥ ᱛᱟᱠ ᱫᱤᱱ ᱫᱚᱞᱮ ᱢᱮᱱᱟ ᱦᱟᱹᱠᱩ ᱠᱟᱴᱠᱚᱢ ᱡᱟᱦᱟᱸ ᱵᱚᱱ ᱞᱟᱹᱭᱟ ᱥᱟᱠᱨᱟᱛ ᱦᱳᱭ ᱥᱮ
ᱟᱫᱚ ᱟᱞᱮ ᱥᱮᱱ ᱫᱚ ᱱᱟᱦᱟᱜ ᱡᱚᱢ ᱧᱩ ᱫᱤᱱ ᱡᱟᱸᱦᱟ ᱵᱚᱸᱜᱟᱜ ᱫᱤᱱ ᱞᱤᱧ ᱞᱟᱹᱭ ᱠᱮᱜᱼᱟ ᱚᱱᱟ ᱫᱤᱱ ᱫᱚ ᱠᱷᱟᱹᱞᱤ ᱡᱚᱢ ᱧᱩ ᱦᱩᱭᱩᱜ ᱛᱟᱸᱦᱮᱱᱟ ᱯᱤᱴᱷᱟᱹ ᱞᱟᱴᱷᱟ ᱠᱚ ᱟᱨ ᱫᱟᱠᱟ ᱩᱛᱩ ᱠᱩ ᱡᱤᱞ ᱩᱛᱩ ᱫᱟᱠᱟ ᱠᱩ ᱦᱳᱭ ᱥᱮ, ᱟᱨ ᱵᱟᱰᱟᱭ ᱜᱮᱭᱟ ᱵᱚᱱ ᱥᱚᱨᱦᱟᱭ ᱢᱟ ᱢᱤᱫ ᱴᱮᱱ ᱢᱟᱱᱮ ᱵᱚᱭᱦᱟᱣᱟᱜ ᱯᱚᱨᱚᱵᱽ ᱠᱟᱱᱟ ᱛᱤᱱᱟᱹᱜ ᱵᱤᱴᱤ ᱜᱤᱫᱽᱨᱟᱹ ᱠᱚᱵᱚᱱ ᱜᱚᱝ ᱠᱟᱜ ᱠᱚᱫᱚ ᱱᱟᱦᱟᱜ ᱩᱱᱠᱩ ᱠᱚ ᱱᱮᱣᱛ ᱛᱟᱜ ᱟᱹᱜᱩᱭ ᱮᱫ ᱠᱚᱣᱟ ᱵᱚᱱ ᱦᱳᱭ ᱥᱮ ᱟᱨ ᱤᱱᱟᱹ ᱛᱟᱭᱚᱢ ᱫᱚ ᱱᱟᱦᱟᱜ ᱦᱩᱭᱩᱜ ᱠᱟᱱ ᱛᱟᱞᱮᱭᱟ ᱠᱷᱩᱱᱴᱟᱹᱣ ᱡᱟᱦᱟᱸ ᱫᱚ ᱠᱷᱩᱱᱴᱟᱹᱣ ᱫᱤᱱ ᱫᱚ ᱱᱟᱦᱟᱜ ᱰᱟᱝᱨᱟ ᱵᱚᱱ ᱠᱷᱩᱱᱴᱟᱹᱣ ᱮᱫ ᱠᱚᱣᱟ ᱦᱳᱭ ᱥᱮ ᱾ ᱟᱨ ᱡᱟᱦᱟᱸ ᱨᱮᱫᱚ ᱵᱚᱪᱷᱚᱨ ᱵᱚᱪᱷᱚᱨ ᱦᱩᱭᱩᱜ ᱜᱮᱭᱟ ᱡᱟᱦᱟᱸ ᱨᱮᱫᱚ ᱱᱟᱦᱟᱜ ᱵᱚᱪᱷᱚᱨ ᱵᱚᱪᱷᱚᱨ ᱵᱟᱝ ᱦᱩᱭᱩᱜ-ᱟ᱾ ᱟᱨ ᱰᱟᱝᱨᱟ ᱠᱷᱩᱱᱴᱟᱹᱣ ᱠᱟᱛᱮᱫ ᱡᱟᱦᱟᱸ ᱪᱩᱢᱟᱹᱲᱟ ᱠᱚ ᱦᱩᱭᱩᱜ ᱫᱚ ᱚᱱᱟ ᱫᱚ ᱱᱟᱦᱟᱜ ᱢᱚᱬᱮ ᱥᱤᱧ ᱢᱚᱬᱮ ᱧᱤᱫᱟᱹ ᱱᱟᱦᱟᱜ ᱜᱟᱹᱭ ᱰᱟᱝᱨᱤ ᱫᱚᱵᱚᱱ ᱪᱩᱢᱟᱹᱲᱟᱭ ᱮᱫ ᱠᱚ ᱜᱮᱭᱟ᱾ ᱟᱨ ᱤᱱᱟᱹ ᱛᱟᱭᱚᱢ ᱞᱮ ᱞᱟᱹᱭᱟ ᱡᱟᱦᱟᱸ ᱡᱟᱞᱮᱜ ᱫᱤᱱ ᱮᱱ ᱦᱤᱞᱳᱜ ᱫᱚ ᱡᱚᱢ ᱧᱩ ᱮᱱᱮᱡ ᱥᱮᱨᱮᱧ ᱤᱱᱟᱹ ᱠᱩᱜᱤ ᱦᱩᱭᱩᱜ ᱛᱟᱦᱮᱱᱟ ᱮᱱᱛᱮ ᱨᱮᱡ ᱠᱷᱟᱡ ᱮᱱ ᱫᱚ ᱦᱟᱸᱜ ᱡᱟᱦᱟᱸ ᱦᱤᱞᱳᱜ ᱞᱮ ᱵᱚᱸᱜᱟᱜ ᱠᱟᱱᱟ ᱮᱱ ᱦᱤᱞᱳᱜ ᱠᱷᱚᱡ ᱮᱱᱮᱡ ᱥᱮᱨᱮᱧ ᱫᱚᱞᱮ ᱮᱛᱚᱦᱚᱵ ᱮᱫ ᱠᱟᱱᱟ᱾ ᱛᱟᱨᱟᱥᱤᱧ ᱵᱮᱲᱟ ᱠᱷᱚᱡ ᱟᱨ ᱟᱹᱰᱤ ᱡᱷᱟᱢᱠᱟᱣ ᱜᱮ ᱱᱟᱦᱟᱜ ᱟᱞᱮ ᱫᱚ ᱟᱛᱳ ᱠᱚ ᱢᱮᱱᱟᱜ ᱛᱟᱞᱮᱭᱟ ᱵᱟᱥᱛᱮ ᱴᱚᱞᱟ ᱠᱚ ᱠᱟᱱᱟ ᱟᱫᱚ ᱚᱱᱟ ᱪᱮᱫ ᱛᱮᱜᱮ ᱦᱟᱸᱜ ᱟᱹᱰᱤ ᱜᱟᱱ ᱞᱮ ᱮᱱᱮᱡ ᱥᱮᱨᱮᱧ ᱜᱮᱭᱟ᱾ ᱟᱨ ᱡᱟᱦᱟᱸ ᱵᱮᱱ ᱞᱟᱹᱭ ᱠᱮᱜ-ᱟ ᱥᱟᱠᱨᱟᱛ ᱡᱟᱦᱟᱸ ᱵᱮᱱ ᱞᱟᱹᱭ ᱠᱮᱜ-ᱟ ᱛᱷᱟᱯᱲᱟ ᱯᱤᱴᱷᱟᱹ ᱟᱞᱮ ᱥᱮᱱ ᱫᱚ ᱚᱱᱟ ᱫᱚᱞᱮ ᱢᱮᱱᱟ ᱯᱟᱛᱲᱟ ᱯᱤᱴᱷᱟᱹ ᱦᱳᱭ ᱥᱮ ᱡᱟᱦᱟᱸ ᱫᱚ ᱯᱟᱛᱲᱟ ᱨᱮᱞᱮ ᱯᱤᱴᱷᱟᱹᱭ ᱛᱟᱦᱮᱱᱟ ᱡᱤᱞ ᱞᱮ ᱡᱤᱞ ᱯᱤᱴᱷᱟᱹ ᱡᱟᱦᱟᱸ ᱠᱚ ᱞᱟᱹᱭᱟ ᱡᱤᱞ ᱟᱨ ᱦᱚᱞᱚᱝ ᱥᱤᱯᱤ ᱢᱮᱥᱟ ᱠᱟᱛᱮᱫ ᱠᱚ ᱯᱤᱴᱷᱟᱭ ᱛᱟᱦᱮᱱ ᱾ ᱟᱢ ᱯᱟᱛᱲᱟ ᱡᱟᱦᱟᱸ ᱵᱟᱨᱭᱟ ᱯᱮᱭᱟ ᱥᱟᱠᱟᱢ ᱯᱟᱹᱴᱤ ᱠᱟᱛᱮᱫ ᱞᱮ ᱵᱮᱱᱟᱣ ᱛᱟᱦᱮᱱ ᱟᱞᱮ ᱠᱩᱲᱤ ᱜᱤᱫᱽᱨᱟᱹ ᱟᱨ ᱱᱟᱦᱟᱜ ᱯᱤᱴᱷᱟᱹ ᱠᱚᱞᱮ ᱫᱷᱩᱨᱟᱹᱜ ᱛᱟᱦᱮᱱᱟ ᱟᱨ ᱠᱷᱟᱹᱞᱤ ᱛᱷᱟᱯᱲᱟ ᱯᱤᱴᱷᱟᱹ ᱡᱤᱞ ᱯᱤᱴᱷᱟᱹ ᱢᱚᱛᱚ ᱫᱚ ᱵᱟᱝ ᱞᱮ ᱯᱤᱴᱷᱟᱹᱭᱟ ᱟᱭᱢᱟ ᱨᱚᱠᱚᱢᱟᱜ ᱞᱮ ᱯᱤᱴᱷᱟᱹᱭ ᱛᱟᱦᱮᱱᱟ ᱦᱳᱭ ᱥᱮ ᱡᱮᱢᱚᱱ ᱫᱩᱞ ᱯᱤᱴᱷᱟᱹ ᱵᱚᱱ ᱢᱮᱛᱟᱜ-ᱟ ᱥᱩᱱᱩᱢ ᱯᱤᱴᱷᱟᱹ ᱵᱚᱱ ᱢᱮᱛᱟᱜ-ᱟ ᱠᱟᱨᱚᱱ ᱟᱞᱮ ᱥᱮᱫ ᱫᱚ ᱡᱟᱦᱟᱸ ᱥᱟᱠᱨᱟᱛ ᱫᱤᱱ ᱥᱮᱛᱟᱜ ᱫᱚᱠᱚ ᱡᱚᱢ ᱧᱩᱭ ᱛᱟᱦᱮᱱᱟ ᱟᱨ ᱟᱹᱭᱩᱵ ᱵᱮᱞᱟ ᱫᱚ ᱱᱟᱦᱟᱜ ᱡᱟᱦᱟᱸ ᱠᱚ ᱞᱟᱹᱭᱟ ᱚᱲᱟᱜ ᱚᱲᱟᱜ ᱠᱷᱟᱹᱡᱟᱹᱲᱤ ᱞᱮ ᱤᱭᱟᱹ ᱛᱟᱦᱮᱱᱟ ᱠᱚᱭ ᱛᱟᱦᱮᱱᱟ ᱡᱮᱠᱚ ᱢᱮᱛᱟᱜ-ᱟ᱾ ᱚᱱᱠᱟ ᱱᱤᱭᱚᱢ ᱠᱟᱣᱫᱟ ᱠᱚ ᱠᱩ ᱞᱮᱠ ᱠᱟᱱ ᱛᱟᱞᱮᱭᱟ ᱚᱱᱟ ᱫᱚ ᱦᱳᱭ ᱥᱮ ᱠᱷᱩᱥᱤ ᱨᱟᱹᱥᱠᱟᱹ ᱨᱮᱱᱟᱜ ᱚᱱᱠᱟ ᱟᱯᱮ ᱥᱮᱱ ᱦᱩᱭᱩᱜ ᱛᱮ?
ᱦᱚᱸ ᱦᱩᱭᱩᱜ ᱠᱷᱟᱱ ᱟᱫᱚ ᱟᱹᱰᱤ ᱱᱟᱯᱟᱭ ᱵᱤᱱ ᱞᱟᱹᱭ ᱠᱮᱫᱟ ᱵᱤᱱ ᱥᱮ ᱟᱫᱚ ᱥᱚᱦᱨᱟᱭ ᱫᱚ ᱟᱞᱮ ᱥᱮᱫ ᱥᱮᱫ ᱦᱚ ᱢᱟᱱᱟᱣ ᱜᱮᱭᱟ ᱠᱚ ᱟᱫᱚ ᱠᱟᱛᱷᱟ ᱨᱮᱠᱚ ᱞᱟᱹᱭ ᱟᱠᱚ ᱢᱚᱬᱮ ᱢᱟᱦᱟ ᱠᱷᱟᱱ ᱢᱚᱬᱮ ᱥᱤᱧ ᱢᱚᱬᱮ ᱧᱤᱫᱟᱹ ᱠᱚ ᱞᱟᱹᱭᱟ ᱠᱚ ᱦᱟᱸᱜ ᱚᱱᱠᱟ ᱠᱟᱛᱮᱫ ᱠᱚ ᱢᱟᱱᱟᱣᱟ ᱮᱱᱠᱷᱟᱱ ᱱᱟᱦᱟᱜ ᱫᱚ ᱧᱮᱞᱚᱜ ᱠᱟᱱᱟ ᱯᱮ ᱢᱟᱦᱟ ᱛᱮᱦᱚᱸ ᱢᱟᱱᱟᱣ ᱜᱟᱱᱚᱜ ᱠᱟᱱᱟ ᱦᱟᱸᱜ ᱟᱪᱪᱷᱟ ᱟᱫᱚ ᱯᱳᱭᱞᱳ ᱛᱚᱫᱚ ᱡᱩᱫᱤ ᱵᱚᱱ ᱧᱮᱞᱟ ᱚᱸᱰᱮ ᱫᱚ ᱠᱷᱟᱱ ᱦᱚᱞᱚᱝ ᱠᱚ ᱦᱩᱲᱩᱝᱟ ᱯᱳᱭᱞᱳ ᱫᱚ ᱦᱚᱞᱚᱝ ᱠᱚ ᱞᱚᱦᱚᱫ ᱟᱹᱜᱩᱭᱟ᱾ ᱤᱱᱟᱹ ᱛᱟᱭᱚᱢ ᱠᱷᱟᱱ ᱟᱫᱚ ᱡᱟᱦᱟᱸ ᱩᱱᱠᱩ ᱰᱟᱝᱨᱟ ᱠᱚ ᱦᱟᱛᱮ ᱥᱚᱦᱨᱟᱭ ᱵᱚᱱ ᱢᱟᱱᱟᱣ ᱫᱚ ᱰᱟᱝᱨᱤ ᱠᱚ ᱡᱟᱦᱟᱸ ᱛᱤᱱᱟᱹᱜ ᱠᱚ ᱢᱮᱱᱟᱜ ᱠᱚ ᱛᱟᱵᱚᱱᱟ ᱟᱹᱥᱩᱞ ᱠᱚ ᱟᱹᱥᱩᱞ ᱡᱤᱣᱤᱭᱟᱱ ᱡᱤᱱᱤᱥ ᱠᱚ ᱩᱱᱠᱩ ᱦᱚᱛᱮ ᱵᱚ ᱨᱟᱹᱥᱠᱟᱹᱜ-ᱟ᱾ ᱟᱫᱚ ᱩᱱᱠᱩ ᱠᱚ ᱚᱱᱟ ᱠᱷᱩᱱᱴᱟᱹᱣ ᱢᱟᱲᱟᱝ ᱯᱮ ᱢᱟᱦᱟ ᱢᱟᱹᱜ ᱯᱮ ᱢᱟᱦᱟ ᱢᱟᱲᱟᱝ ᱥᱮ ᱢᱤᱫ ᱫᱤᱱ ᱢᱟᱲᱟᱝ ᱡᱟᱜᱟᱱᱟ ᱠᱚᱣᱟ ᱠᱚ ᱦᱮᱸ ᱥᱮ ᱟᱫᱚ ᱩᱱᱠᱩ ᱡᱟᱜᱟᱱᱟ ᱠᱚᱣᱟ ᱠᱚ ᱟᱨ ᱡᱟᱜᱟᱱᱟ ᱦᱚᱸ ᱥᱮᱨᱮᱧ ᱢᱮᱱᱟᱜ ᱟᱠᱟᱫᱟ ᱦᱟᱸᱜ ᱡᱟᱜᱟ ᱡᱟᱜᱟ ᱢᱮᱱ ᱠᱟᱛᱮᱫ᱾
ᱦᱳᱭ ᱚᱱᱟ ᱫᱚ ᱡᱟᱦᱟᱸ ᱜᱟᱹᱭ ᱡᱟᱜᱟᱣ ᱠᱚ ᱞᱟᱹᱭ ᱛᱟᱦᱮᱱ ᱫᱚ ᱦᱳᱭ ᱥᱮ ᱚᱱᱟ ᱜᱮ ᱵᱮᱱ ᱞᱟᱹᱭᱮᱜ-ᱟ ᱥᱮ ᱡᱟᱦᱟᱸ ᱜᱟᱹᱭ ᱡᱟᱜᱟᱣ ᱛᱟᱦᱮᱱᱟ ᱦᱳᱭ ᱚᱱᱟ ᱫᱚ ᱟᱞᱮ ᱛᱤᱱᱟᱹᱜ ᱫᱤᱱ ᱥᱚᱦᱚᱨᱟᱭ ᱛᱟᱦᱮᱱ ᱛᱟᱵᱚᱱᱟ ᱩᱱᱟᱹᱜ ᱫᱤᱱ ᱫᱷᱟᱹᱨᱤᱜ ᱟᱞᱮᱮᱥᱱ ᱫᱚ ᱱᱟᱦᱟᱜ ᱱᱚᱛᱮ ᱦ ᱦᱩᱭᱩᱜᱭᱳᱜ ᱜᱮᱭᱟ ᱨᱳᱡ ᱦᱤᱞᱳᱜ ᱜᱮ ᱢᱟᱱᱮ ᱱᱚᱝᱠᱟ ᱵᱚᱸᱜᱟ ᱦᱤᱞᱳᱜ ᱫᱚ ᱥᱤᱧ ᱵᱮᱲᱟ ᱟᱨ ᱵᱟᱹᱠᱤ ᱫᱤᱱ ᱫᱚ ᱱᱟᱦᱟᱜ ᱱᱚᱝᱠᱟ ᱛᱟᱨᱟᱥᱤᱧ ᱵᱮᱲᱟ ᱟᱭᱭᱩᱵ ᱵᱮᱲᱟ ᱠᱷᱚᱱ ᱠᱚ ᱡᱟᱜᱟᱣ ᱠᱚ ᱛᱟᱦᱮᱱᱟ ᱠᱟᱨᱚᱱ ᱟᱭᱢᱟ ᱚᱲᱟᱜ ᱛᱚ ᱟᱫᱚ ᱚᱱᱟ ᱞᱟᱹᱜᱤᱫ ᱩᱥᱟᱹᱨᱟ ᱢ ᱢᱟᱪᱷᱟ ᱜᱮᱠᱚ ᱮᱛᱚᱦᱚᱵ ᱛᱟᱦᱮᱱᱟ ᱟᱫᱚ ᱚᱱᱟ ᱫᱚ ᱚᱲᱟᱜ ᱚᱲᱟᱜ ᱠᱚ ᱵᱚᱞᱚᱱ ᱛᱟᱦᱮᱱᱟ ᱛᱩᱢᱫᱟᱜ ᱴᱟᱢᱟᱠᱛᱮ ᱾ ᱟᱨ ᱥᱮᱨᱮᱧ ᱟᱠᱚ ᱦᱳᱭᱥᱮ ᱡᱟᱦᱟ ᱜᱟᱹᱭ ᱡᱟᱜᱟᱣ ᱥᱮᱨᱮᱧ ᱠᱚᱠᱚ ᱢᱮᱛᱟᱣᱟᱜ ᱠᱟᱱᱟ ᱾
ᱦᱳᱤ ᱟᱫᱚ ᱟᱞᱮ ᱥᱮᱫ ᱫᱚ ᱦᱟᱸᱜ ᱱᱚᱣᱟ ᱫᱚ ᱡᱟᱦᱟᱸ ᱡᱟᱜᱟᱣ ᱱᱚᱣᱟᱧ ᱞᱟᱹᱭᱮᱫᱟ ᱡᱟᱜᱟᱣ ᱱᱚᱣᱟ ᱫᱚ ᱦᱟᱸᱜ ᱚᱱᱟ ᱠᱷᱩᱱᱴᱟᱹᱣ ᱢᱟᱲᱟᱝ ᱨᱮᱜᱮ ᱢᱤᱫ ᱫᱤᱱ ᱦᱩᱭᱩᱜ ᱠᱷᱟᱱ ᱟᱢᱵᱟᱵᱟᱹᱥᱤᱭ ᱧᱤᱫᱟᱹ ᱭᱟᱜ ᱡᱟᱦᱟᱸ ᱧᱮᱞᱚᱜ ᱠᱟᱱᱟ ᱚᱱᱟ ᱫᱤᱱ ᱦᱤᱞᱳᱜ ᱜᱮ ᱦᱩᱭᱩᱜᱼᱟ ᱢᱤᱫ ᱫᱤᱱ ᱛᱮᱜᱮ ᱠᱚ ᱥᱮᱨᱟᱭᱟᱠᱚ ᱦᱮᱸᱥᱮ ᱟᱨ
ᱟᱪᱪᱷᱟ ᱟᱯᱮ ᱫᱚ ᱱᱟᱦᱟᱜ ᱤᱭᱟᱹ ᱟᱢᱵᱟᱵᱟᱹᱥᱭᱟ. ᱠᱟᱨᱛᱤᱠ ᱟᱢᱵᱟᱵᱟᱹᱥᱭᱟᱹ ᱥᱚᱨᱦᱟᱭ ᱵᱚᱸᱜᱟ ᱨᱮᱯᱮ ᱥᱚᱨᱦᱟᱭᱚᱜ ᱠᱟᱱᱟ ᱦᱳᱭ ᱥᱮ
ᱦᱳᱭ ᱡᱟᱦᱟᱸ ᱥᱚᱦᱚᱨᱟᱭ ᱵᱚᱱ ᱞᱮᱭᱟᱜ ᱠᱟᱱᱟ ᱱᱚᱣᱟᱴᱟᱜ ᱜᱮ
ᱦᱳᱭ ᱟᱨ ᱟᱞᱮᱥᱱ ᱫᱚ ᱱᱟᱦᱟᱜ ᱯᱳᱥ ᱵᱚᱸᱜᱟ ᱦᱩᱭᱩᱜ ᱛᱟᱦᱮᱱᱟ ᱯᱳᱥ ᱵᱚᱸᱜᱟ ᱞᱮ ᱥᱚᱨᱦᱟᱭᱚᱜ ᱛᱟᱦᱮᱱᱟ ᱟᱞᱮ ᱫᱚ ᱦᱳᱭ
ᱟᱪᱪᱷᱟ ᱟᱪᱪᱷᱟ
ᱡᱟᱦᱟᱸ ᱤᱝᱨᱮᱡᱤ ᱛᱮᱠᱚ ᱞᱟᱹᱭᱟ ᱡᱟᱦᱟᱸ ᱤᱝᱨᱮᱡᱤ ᱛᱮᱫᱚ ᱡᱟᱱᱩᱣᱟᱨᱤ ᱠᱚ ᱞᱟᱹᱭ ᱛᱟᱦᱮᱱᱟ ᱡᱮᱢᱚᱱ ᱦᱚᱲ ᱫᱤᱠᱩ ᱦᱟᱸᱜ ᱢᱮᱥᱟ ᱠᱟ ᱠᱟᱛᱮᱜ ᱦᱟᱸᱜ ᱥᱟᱠᱨᱟᱛ ᱫᱚ ᱦᱟᱸᱜ ᱛᱤᱭᱳᱟᱹᱜᱚᱜ ᱛᱟᱵᱚᱱᱟ ᱢᱤᱫ ᱛᱮᱜᱮ ᱱᱟᱦᱟᱜ
ᱦᱳᱭ ᱫᱚ ᱟᱞᱮᱥᱮᱫ ᱫᱚ ᱠᱟᱹᱴᱤᱡ ᱢᱟᱨᱟᱝ ᱜᱮ ᱦᱟᱸᱜ ᱡᱟᱦᱟᱸ ᱥᱚᱦᱨᱟᱭ ᱠᱩᱱᱟᱹᱢᱤ ᱠᱚ ᱞᱟᱹᱭᱟᱜ ᱠᱟᱱᱟ ᱠᱚ ᱤᱱᱟᱹ ᱚᱠᱛᱚ ᱨᱮᱜᱮ ᱟᱞᱮ ᱥᱮᱫ ᱦᱚᱸᱠᱚ ᱢᱟᱱᱟᱣ ᱟᱠᱚ ᱦᱟᱸᱜ ᱦᱮ ᱥᱮ ᱟᱫᱚ ᱚᱱᱟᱫᱚ ᱚᱱᱠᱟ ᱠᱚ ᱢᱟᱱᱟᱣ ᱠᱚ ᱦᱟᱸᱜ ᱟᱞᱮ ᱥᱮᱫ ᱫᱚ ᱡᱟᱦᱟᱸ ᱢᱤᱫ ᱫᱤᱱ ᱦᱩᱭᱱᱟ ᱟᱢᱵᱟᱹᱥᱭᱟᱹ ᱨᱮ ᱥᱮᱨᱮᱧ ᱦᱚᱸ ᱢᱮᱱᱟᱜ ᱟᱠᱟᱫᱟ ᱟᱢᱵᱟᱹᱥᱭᱟᱹᱛᱮ ᱟᱨ ᱥᱮᱨᱮᱧ ᱞᱟᱦᱟᱨᱮ ᱚᱱᱟ ᱞᱟ. ᱭ ᱟᱠᱚ ᱦᱮᱸ ᱥᱮ ᱰᱟᱝᱨᱟ ᱠᱚ ᱥᱮᱨᱮᱧᱟ ᱚᱱᱠᱟ ᱠᱟᱛᱮ ᱟᱨ ᱠᱷᱩᱱᱴᱟᱹᱣ ᱦᱤᱞᱳᱜ ᱛᱚ ᱡᱟᱦᱟᱸ ᱛᱤᱱᱟᱹᱜ ᱱᱮᱣᱛᱟ ᱯᱮᱲᱟ ᱢᱮᱱᱟᱜ ᱠᱚ ᱛᱟᱵᱚᱱᱟ ᱫᱮ ᱠᱚ ᱩᱱᱠᱩ ᱡᱚᱛᱚ ᱢᱮᱥᱟ ᱠᱚ ᱡᱟᱛᱮ ᱢᱤᱫ ᱴᱷᱮᱱ ᱦᱮᱡ ᱠᱟᱛᱮ ᱠᱷᱚᱱᱴᱟ. ᱣ ᱨᱮ ᱥᱮᱨᱮᱧᱟᱵᱚᱱ ᱨᱟᱹᱥᱠᱟᱹᱭᱟᱵᱚᱱ ᱴᱟᱢᱟᱠ ᱛᱩᱢᱫᱟᱜ ᱛᱮ ᱨᱩ ᱦᱩᱭᱩᱜᱼᱟ ᱦᱮᱸᱥᱮ ᱢᱤᱫ ᱥᱟᱶᱛᱮ ᱠᱟᱛᱮ ᱚᱸᱰᱮ ᱵᱚᱱ ᱮᱱᱮᱡ ᱥᱮᱨᱮᱧᱟ ᱵᱚᱱ ᱟᱵᱚ ᱠᱟᱛᱷᱟ ᱠᱚᱵᱚᱱ ᱞᱟᱹᱭ ᱞᱟᱹᱭᱟᱜ ᱟᱵᱚᱱ ᱚᱸᱰᱮ ᱜᱤ ᱦᱟᱸᱜ ᱡᱚᱢ ᱢᱮᱱᱟᱜ ᱟᱠᱟᱫᱟ ᱟᱨ ᱤᱱᱟᱹ ᱦᱤᱞᱳᱜ ᱫᱚ ᱡᱚᱢ ᱢᱮᱥᱟᱭᱟᱵ ᱡᱚᱛᱚ ᱦᱚᱲ ᱛᱮᱜᱮ ᱱᱤᱡᱮᱨ ᱚᱲᱟᱜ ᱨᱮᱜᱮ ᱦᱟᱸᱜ
ᱦᱳᱭ ᱟᱞᱮ ᱥᱮᱱ ᱦᱚᱸ ᱚᱱᱠᱟᱜᱮ ᱡᱮᱢᱚᱱ ᱡᱚᱢ ᱧᱩ ᱨᱟᱹᱥᱠᱟᱹ ᱢᱚᱬᱮ ᱥᱤᱧ ᱫᱚ ᱡᱚᱢ ᱧᱩ ᱨᱟᱹᱥᱠᱟᱹ ᱛᱮᱜᱮᱞᱮ ᱯᱟᱨᱚᱢ ᱛᱟᱦᱮᱱᱟ ᱟᱨ ᱮᱱᱮᱡ ᱥᱮᱨᱮᱧ ᱦᱚᱳᱭ ᱥᱮ ᱱᱤᱭᱟᱹ ᱠᱚ ᱠᱟᱛᱮᱜ ᱜᱮ ᱪᱮᱫ ᱞᱮᱠᱟ ᱠᱟᱛᱮᱜ ᱢᱚᱬᱮ ᱥᱤᱧ ᱢᱚᱬᱮ ᱧᱤᱫᱟᱹ ᱯᱟᱨᱚᱢᱚᱜᱼᱟ ᱵᱟᱭ ᱴᱷᱤᱠᱟᱹᱜᱼᱟ ᱠᱟᱨᱚᱱ ᱞᱟᱹᱭ ᱛᱟᱦᱮᱱᱟᱵᱚᱱ ᱠᱤ ᱟᱵᱚ ᱦᱟᱹᱛᱤ ᱞᱮᱠᱟ ᱯᱚᱨᱚᱵᱽ ᱛᱟᱵᱚᱱ ᱵᱟᱝ ᱵᱚᱱ ᱥᱟᱵ ᱫᱚᱦᱚ ᱫᱟᱲᱭᱟᱜᱼᱟ ᱵᱟᱝ ᱵᱚᱱ ᱛᱚᱞ ᱫᱚᱦᱚ ᱫᱟᱲᱮᱭᱟᱜᱼᱟ ᱥᱮᱞᱮᱠᱟ ᱜᱮ ᱚᱱᱟ ᱫᱚ ᱡᱮᱢᱚᱱ ᱩᱱ ᱵᱮᱲᱟ ᱛᱚ ᱢᱟᱱᱮ ᱫᱤᱱ ᱦᱟᱸᱜ ᱠᱟᱹᱴᱤᱡ ᱠᱟᱹᱴᱤᱡ ᱧᱚᱜᱚᱜᱼᱟ ᱩᱥᱟᱹᱨᱟ ᱢᱟᱪᱷᱟ ᱜᱤ ᱱᱟᱦᱟᱜ ᱟᱹᱭᱩᱵᱚᱜᱼᱟ ᱵᱟᱝ ᱵᱩᱡᱩᱜᱼᱟ ᱛᱚ ᱛᱤᱱ ᱨᱮ ᱯᱟᱨᱚᱢ ᱜᱚᱫᱚᱜᱼᱟ ᱵᱩᱡ ᱛᱮᱜ ᱵᱟᱝ ᱧᱟᱢᱚᱜ ᱛᱟᱦᱮᱱᱟ ᱢᱚᱬᱮ ᱥᱤᱧ ᱢᱚᱬᱮ ᱧᱤᱫᱟᱹ ᱥᱚᱨᱦᱟᱭ